ᱦᱮᱞᱳ, ᱦᱮᱸ ᱦᱮᱸ ᱡᱚᱦᱟᱨ ᱜᱮ ᱜᱚᱢᱠᱮ᱾
ᱥᱟᱹᱜᱩᱱ ᱼᱼ
ᱦᱮᱞᱳ, ᱦᱩᱸ ᱥᱟᱹᱜᱩᱱ ᱧᱤᱫᱟᱹ ᱾ ᱨᱚᱲ ᱠᱚ ᱨᱚᱲ ᱠᱚᱵᱮᱱ ᱟᱸᱡᱚᱢ ᱮᱫᱟ ᱛᱚ?
ᱦᱮᱸ ᱜᱚᱝᱠᱮ ᱟᱸᱡᱚᱢ ᱫᱟᱞᱤᱧ᱾
ᱦᱩᱸᱼᱼ
ᱛᱟᱦᱞᱮ ᱞᱟᱹᱭ ᱵᱤᱱ, ᱠᱷᱚᱵᱚᱨᱟ ᱠᱷᱚᱵᱚᱨ ᱠᱚ ᱟᱯᱮ ᱥᱮᱫ ᱼᱼ? ᱪᱮᱫ ᱞᱮᱠᱟ ᱫᱟᱜ ᱡᱟᱹᱲᱤ? ᱛᱟᱯᱚᱨᱮ ᱦᱚᱜᱼᱚᱭ ᱨᱚᱦᱚ ᱦᱳᱲᱳ ᱨᱚᱦᱚᱭ ᱠᱚ ᱪᱮᱫ ᱞᱮᱠᱟ ᱦᱳᱭ ᱮᱱᱟ ᱠᱟᱹᱴᱤᱡ ᱞᱟᱹᱭ ᱵᱤᱱ ᱾
ᱦᱩᱲᱩ ᱨᱚᱦᱚᱭ ᱠᱚᱫᱚ, ᱫᱟᱜ ᱡᱟᱹᱲᱤ ᱜᱮᱛᱚ ᱵᱟᱭ ᱫᱟᱜ ᱡᱟᱹᱲᱤᱭᱟᱞᱮ ᱠᱟᱱᱟᱭ ᱾ ᱡᱟᱦᱟᱸ ᱠᱚᱨᱮ ᱫᱟᱜ ᱢᱟᱱᱮ ᱡᱟᱣᱨᱟ ᱟᱠᱟᱱᱟ ᱚᱱᱟ ᱠᱚᱨᱮ ᱫᱚ ᱦᱳᱭ ᱮᱱᱟ ᱨᱚᱦᱚᱭ, ᱢᱟᱱᱮ ᱵᱟᱹᱫ ᱠᱚᱨᱮ ᱫᱚ ᱟᱹᱣᱨᱤᱭᱟᱜᱼᱟ᱾
ᱟᱪᱪᱷᱟ, ᱟᱞᱮ ᱥᱮᱫ ᱦᱚᱸ ᱚᱱᱠᱟᱜ ᱜᱮ ᱢᱟᱱᱮ ᱵᱟᱹᱭᱦᱟᱹᱲ ᱫᱚᱞᱮ ᱨᱚᱦᱚᱭ ᱪᱟᱵᱟ ᱟᱠᱟᱫᱟ ᱟᱨ ᱱᱚᱜ ᱚᱭ ᱜᱷᱩᱴᱩ ᱠᱚᱫᱚ ᱢᱮᱱᱟᱜ ᱜᱮᱭᱟ ᱟᱨᱠᱤ ᱾ ᱟᱫᱚ ᱼᱼ ᱥᱮᱨᱢᱟ ᱫᱟᱜ ᱡᱟᱹᱲᱤ ᱜᱮ ᱚᱱᱟ ᱠᱚᱫᱚ ᱵᱷᱚᱨᱥᱟ ᱾ ᱤᱱᱟᱹ ᱠᱷᱟᱹᱛᱤᱨ ᱚᱱᱟ ᱫᱚ ᱟᱹᱣᱨᱤ ᱞᱮ ᱨᱚᱦᱚᱭᱟ ᱟᱨᱠᱤ ᱾ ᱟᱫᱚ ᱴᱩᱠᱴᱟᱠ ᱫᱚ ᱫᱟᱜᱚᱜ ᱠᱟᱱᱟ ᱾ ᱢᱮᱥᱤᱱ ᱛᱮᱦᱚᱸ ᱠᱚ ᱟᱨᱮᱡ ᱫᱟ ᱾ ᱚᱱᱟ ᱟᱨᱮᱡ ᱠᱟᱛᱮᱜ ᱦᱚᱸᱠᱚ ᱨᱚᱦᱚᱭ ᱫᱟ ᱾
ᱦᱮᱸ ᱦᱩᱸᱼᱼ
ᱼᱼ
ᱛᱟᱦᱚᱞᱮ ᱜᱚᱝᱠᱮ ᱟᱯᱮᱥᱮᱫ ᱫᱚ ᱢᱟᱱᱮ ᱪᱮᱫ ᱦᱩᱲᱩ ᱵᱤᱥᱤ ᱠᱚ ᱨᱚᱦᱚᱭᱟᱠᱚ?
ᱟᱞᱮ ᱫᱚ ᱱᱮᱥ ᱫᱚ ᱱᱚᱜ ᱚᱭ ᱤᱭᱟᱹ ᱠᱚᱞᱮ ᱨᱚᱦᱚᱭ ᱟᱠᱟᱫᱟ ᱾ ᱵᱤᱵᱤ ᱮᱜᱟᱨᱫᱚᱞᱮ ᱨᱚᱦᱚᱭ ᱜᱮᱭᱟ ᱛᱚ ᱾ ᱛᱚ ᱚᱱᱟ ᱫᱚ ᱪᱟᱵᱟ ᱟᱠᱟᱱᱟ ᱾ ᱚᱱᱟ ᱫᱚ ᱵᱟᱞᱮ ᱨᱚᱦᱚᱭᱟ ᱾ ᱟᱨ ᱢᱤᱫᱴᱟᱝ ᱚᱱᱮ ᱠᱟᱞᱳ ᱪᱚᱢᱯᱟ, ᱚᱱᱟ ᱦᱚᱸ ᱨᱚᱦᱚᱭ ᱦᱩᱭᱩᱜᱼᱟ ᱾
ᱦᱩᱸᱼᱼ
ᱠᱚᱛᱚᱜ ᱫᱚ ᱤᱭᱟᱹ ᱦᱚᱸᱠᱚ ᱨᱚᱦᱚᱭ ᱜᱮᱭᱟ ᱚᱱᱮ ᱤᱭᱟᱹ ᱯᱟᱭᱮᱥ ᱦᱳᱲᱳ ᱾ ᱚᱱᱟ ᱫᱚ ᱟᱹᱰᱤ ᱫᱟᱢᱼᱟ ᱛᱚ ᱾
ᱦᱩᱸᱼᱼ
ᱚᱱᱠᱟᱱ ᱡᱟᱭᱜᱟ ᱠᱚᱨᱮ ᱡᱟᱦᱟᱸ ᱠᱚᱨᱮ ᱦᱩᱭᱩᱜᱼᱟ ᱟᱨᱠᱤ ᱾ ᱚᱱᱟ ᱠᱚᱨᱮ ᱫᱚ ᱚᱱᱟ ᱯᱟᱭᱮᱥ ᱦᱳᱲᱳ ᱠᱚ ᱨᱚᱦᱚᱭᱟ ᱾
ᱦᱩᱼᱼ
ᱦᱩᱸᱼᱼ
ᱦᱩᱸᱼᱼ
ᱟᱯᱮᱥᱮᱫ ᱫᱚ ᱛᱟᱦᱚᱞᱮ ᱜᱚᱝᱠᱮ, ᱪᱮᱫ ᱦᱳᱲᱳ ᱠᱚ ᱵᱤᱥᱤ ᱠᱚ ᱨᱚᱦᱚᱭᱟ ᱟᱨᱠᱤ?
ᱟᱵᱮᱱ ᱡᱟᱦᱟᱸ ᱠᱚᱵᱮᱱ ᱞᱟᱹᱭ ᱠᱮᱫᱟ ᱜᱚᱝᱠᱮ ᱚᱱᱟ ᱠᱚᱜᱮ ᱾ ᱟᱞᱮ ᱦᱚᱸ ᱦᱩᱸ, ᱛᱟ ᱛᱟᱦᱞᱮ ᱜᱚᱝᱠᱮ ᱟᱯᱮ ᱥᱮᱫ ᱫᱚ ᱢᱟᱱᱮ ᱛᱤᱱᱟᱹᱜ ᱫᱷᱟᱣ ᱠᱚ ᱨᱚᱦᱚᱭᱟᱠᱚ?
ᱟᱞᱮᱥᱮᱫ ᱫᱚ ᱜᱚᱝᱠᱮ ᱢᱤᱫ ᱫᱷᱟᱣ ᱜᱮ ᱨᱚᱦᱚᱭᱚᱜᱼᱟ ᱾ ᱟᱨ ᱩᱱᱼᱼ ᱚᱱᱠᱟᱱ ᱠᱤᱪᱷᱩ ᱠᱤᱪᱷᱩ ᱡᱟᱭᱜᱟ ᱢᱮᱱᱟᱜᱼᱟ ᱵᱟᱸᱫ ᱞᱟᱛᱟᱨ ᱠᱚ ᱥᱮᱬᱟ ᱥᱮᱬᱟ ᱟᱨᱠᱤ ᱯᱩᱠᱷᱨᱤ ᱞᱟᱛᱟᱨ ᱠᱚ ᱚᱱᱟ ᱠᱚᱫᱚ ᱢᱟᱱᱮ ᱵᱟᱨ ᱫᱷᱟᱣ ᱠᱚ ᱨᱚᱦᱚᱭᱟ᱾ ᱟᱫᱚ ᱢᱩᱪᱟᱹᱫ ᱨᱮᱫᱚ ᱫᱚᱢᱮ ᱜᱮ ᱚᱥᱩᱵ ᱚ ᱥᱩᱵᱤᱫᱟᱜ ᱟᱨᱠᱤ ᱢᱟᱱᱮ ᱡᱚᱠᱷᱚᱱ ᱵᱮᱞᱮᱜᱼᱟ ᱩᱱ ᱥᱩᱢᱚᱭ ᱜᱮ, ᱚᱥᱩᱵᱤᱫᱟᱜᱼᱟ ᱟᱨ ᱫᱟᱜ ᱠᱚ ᱞᱟᱜᱟᱜᱼᱟ ᱛᱚ ᱢᱤᱫᱴᱟᱝ ᱵᱟᱨᱮᱭᱟ ᱚᱱᱟ ᱩᱱᱫᱚ ᱴᱟᱱ ᱯᱟᱲᱟᱜᱼᱟ ᱟᱨᱠᱤ ᱩᱱᱫᱚ ᱥᱤᱛᱩᱝ ᱦᱚᱸᱭ ᱥᱤᱛᱩᱝ ᱟᱛᱚ ᱫᱚᱢᱮ ᱦᱩᱸ, ᱚᱱᱠᱟᱜᱮ ᱟᱯᱮ ᱥᱮᱫ ᱞᱮᱠᱟᱜᱮ ᱟᱨᱠᱤ᱾ ᱛᱟᱦᱚᱞᱮ ᱟᱯᱮ ᱥᱮᱫ ᱫᱚ ᱵᱟᱨ ᱫᱷᱟᱣ ᱥᱮ ᱢᱤᱫ ᱫᱷᱟᱣ ᱜᱮᱯᱮ ᱪᱟᱥᱟ ᱟᱯᱮ ᱦᱚᱸ?
ᱟᱞᱮ ᱦᱚᱸ ᱢᱤᱫ ᱫᱷᱟᱣ ᱜᱮ᱾
ᱡᱟᱣ᱾
ᱦᱩᱸ᱾
ᱛᱟᱦᱚᱞᱮ ᱦᱚᱜᱼᱚ ᱱᱚᱣᱟ ᱯᱚᱨ ᱦᱳᱲᱳ ᱠᱚ ᱨᱟᱠᱟᱵ ᱠᱟᱛᱮᱫ ᱟᱫᱚ ᱪᱮᱫ ᱪᱮᱫ ᱠᱚᱯᱮ ᱪᱟᱥ ᱜᱮᱭᱟ ᱟᱨᱠᱤ?
ᱪᱟᱥ ᱟᱹᱞᱩ ᱠᱚ ᱟᱨᱚ ᱥᱚᱵᱡᱤ ᱠᱚ᱾
ᱦᱮᱸ ᱟᱪ ᱟᱞᱮ ᱥᱮᱫ ᱦᱚᱸ ᱚᱱᱠᱟ ᱜᱮ᱾
ᱦᱩᱸ
ᱟᱫᱚ ᱢᱟᱱᱮ ᱢᱟᱱᱮ ᱟᱞᱮ ᱫᱚ ᱵᱤᱨᱥ ᱞᱮ ᱯᱟᱲᱟᱜᱼᱟ ᱛᱚ ᱫᱚᱢᱮ ᱤᱭᱟᱹ ᱡᱟᱭᱜᱟ ᱦᱚᱸ ᱵᱟᱝ ᱠᱟᱱᱟᱞᱮ ᱵᱤᱨ ᱫᱤᱥᱚᱢ ᱟᱞᱮ ᱦᱚᱸ ᱚᱱᱠᱟ ᱜᱮ ᱢᱟᱱᱮ ᱵᱟᱡᱟᱨ ᱠᱚ ᱥᱩᱨ ᱨᱮ ᱵᱟᱹᱱᱩᱜ ᱛᱟᱞᱮᱭᱟ ᱛᱚ ᱛᱟᱦᱚᱞᱮ ᱨᱚᱦᱚᱭ ᱫᱚᱞᱮ ᱨᱚᱦᱚᱭᱟ ᱟᱹᱞᱩ ᱠᱚᱦᱚᱸ ᱨᱚᱦᱚᱭᱟᱞᱮ ᱛᱩᱲᱤ ᱠᱚᱦᱚᱸ᱾ ᱦᱮᱸ ᱛᱤᱞᱢᱤᱝ ᱠᱚ ᱠᱷᱚᱥᱞᱟ ᱠᱚ ᱢᱟᱨ ᱤᱭᱟᱹ ᱠᱚ, ᱛᱚᱨᱢᱩᱡᱽ ᱠᱚ, ᱟᱹᱰᱤ ᱡᱳᱨ ᱜᱮᱞᱮ ᱨᱚᱦᱚᱭᱟ ᱟᱨᱠᱤ ᱟᱫᱚ ᱚᱱᱠᱟ ᱵᱟᱡᱟᱨ ᱠᱚᱫᱚ ᱵᱟᱹᱱᱩᱜ ᱛᱟᱞᱮᱭᱟ ᱚᱱᱟ ᱦᱚᱸ ᱡᱚᱢ ᱞᱟᱹᱜᱤᱫ ᱜᱮᱞᱮ ᱟᱨᱠᱤ ᱛᱚᱨᱢᱩᱡᱽ ᱫᱚ ᱡᱟᱦᱟᱸᱭ ᱠᱚ ᱪᱟᱥᱟ ᱩᱱᱠᱩ ᱫᱚᱠᱚ ᱟᱠᱷᱨᱤᱧᱟᱛᱚ᱾ ᱚᱱᱟ ᱫᱚ ᱛᱤᱱᱟᱹᱜ ᱵᱤᱱ ᱡᱚᱢᱟ ᱦᱩᱸ᱾ ᱟᱹᱞᱩ ᱠᱚᱫᱚ ᱡᱚᱢ ᱞᱟᱹᱜᱤᱜ ᱜᱮ᱾ ᱯᱮᱸᱭᱟᱡ ᱠᱚ ᱨᱟᱥᱩᱱ ᱠᱚ ᱚᱱᱟ ᱟᱠᱷᱨᱤᱧ ᱞᱟᱹᱜᱤᱫ ᱫᱚ ᱵᱟᱝᱟ ᱵᱟᱡᱟᱨ ᱦᱚᱸ ᱵᱟᱝ ᱥᱩ ᱛᱷᱚᱲᱟ ᱥᱟᱺᱜᱤᱧ ᱜᱮ ᱛᱟᱞᱮᱭᱟ᱾
ᱦᱩᱸ ᱦᱩᱸ
ᱦᱩᱸ᱾
ᱛᱟᱦᱚᱞᱮ ᱜᱚᱝᱠᱮ ᱞᱟᱹᱭ ᱵᱮᱱ ᱟᱵᱤᱱ ᱛᱩᱲᱤ ᱛᱟᱦᱚᱞᱮ ᱛᱩᱲᱤ ᱫᱚ ᱢᱟᱱᱮ ᱥᱩᱱᱩᱢ ᱞᱟᱹᱜᱤᱫ ᱥᱮ ᱟᱠᱷᱨᱤᱧ ᱞᱟᱹᱜᱤᱫ?
ᱵᱟᱝ ᱜᱚᱝᱠᱮ ᱚᱱᱟ ᱥᱩᱱᱩᱢ ᱯᱷᱩᱱᱩᱢ ᱜᱮ ᱢᱟᱱᱮ ᱥᱟᱨᱟ ᱵᱚᱪᱷᱚ ᱚᱪ ᱨᱮᱱᱟᱜ ᱥᱩᱱᱩᱢ ᱡᱮᱢᱚᱱ ᱪᱟᱞᱟᱜ ᱢᱟ ᱚᱝᱠᱟ ᱤᱭᱟᱹ ᱠᱟᱛᱮ ᱠᱚ ᱮᱨᱟ ᱟᱨᱠᱤ ᱟᱞᱮ ᱥᱮᱫ ᱫᱚ᱾ ᱚᱱᱟ ᱟᱠᱷᱨᱤᱧ ᱫᱚ ᱵᱟᱝ ᱟᱫᱚ ᱡᱟᱦᱟᱸᱭ ᱦᱚᱭᱛᱚ ᱴᱩᱠ ᱴᱟᱠ ᱵᱤᱥᱤ ᱢᱟᱱᱮ ᱮᱨ ᱠᱟᱫᱟᱭ᱾ ᱚᱱᱟ ᱫᱚ ᱦᱚᱭᱛᱚ ᱟᱠᱷᱨᱤᱧ ᱫᱟᱲᱮᱭᱟᱜ-ᱟᱭ ᱦᱮᱸ ᱛᱩᱲᱤ ᱠᱷᱚᱱᱟᱜ ᱫᱚ ᱠᱷᱚᱥᱞᱟ ᱫᱟᱢ ᱵᱮᱥᱤᱭᱟ ᱛᱚ ᱠᱷᱚᱥᱞᱟ ᱟᱞᱮ ᱴᱷᱮᱱ ᱫᱚ ᱟᱹᱰᱤ ᱡᱩᱨ ᱠᱚ ᱪᱟᱥᱟ ᱟᱨᱠᱤ᱾
ᱦᱩᱸ
ᱦᱩᱸ
ᱛᱟᱦᱚᱞᱮ ᱜᱚᱝᱠᱮ ᱟᱯᱮ ᱫᱚ᱾ ᱟᱛᱳ ᱫᱚ ᱛᱟᱦᱚᱞᱮ ᱨᱟᱥᱤ ᱟᱛᱩ ᱥᱮ ᱮᱢᱱᱤ ᱪᱩᱢᱠᱟᱹᱜ ᱪᱩᱝᱠᱟᱹᱜ ᱰᱤ ᱠᱚ ᱢᱮᱱᱟᱜ ᱛᱟᱯᱮᱭᱟ᱾
ᱟᱞᱮ ᱫᱚ ᱨᱟᱥᱤ ᱟᱹᱛᱩ ᱟᱯᱮ?
ᱟᱥᱨᱮᱫ᱾ ᱟᱞᱮ ᱫᱚ ᱜᱚᱢᱠᱮ ᱪᱩᱢᱠᱟᱹᱜ ᱪᱚᱠᱚ ᱦᱟᱸᱰᱮ ᱢᱚᱸᱬᱮ ᱜᱚᱴᱟᱝ ᱚᱲᱟᱜ᱾ ᱦᱟᱸᱰᱮ ᱟᱠᱟᱱ ᱦᱮᱸ ᱰᱷᱟᱯᱟ ᱰᱷᱤᱯᱤ ᱛᱚ ᱢᱟᱱᱮ ᱚᱲᱟᱜ ᱫᱚ ᱢᱮᱱᱟᱜ ᱛᱟᱞᱮᱭᱟ ᱟᱨᱠᱤ᱾
ᱦᱩᱸ᱾
ᱵᱟᱝ ᱠᱷᱟᱱ ᱛᱟᱞᱦᱮ ᱟᱫᱚ ᱡᱟᱦᱟᱱᱟᱜ ᱯᱚᱨᱚᱢ ᱠᱚᱨᱮ ᱠᱚᱨᱮ᱾ ᱢᱟᱱᱮ ᱦᱟᱱᱟᱰᱤ ᱱᱟᱣᱟᱰᱤ ᱛᱚ ᱢᱟᱱᱮ ᱦᱚᱲ ᱦᱚᱨᱚ ᱠᱚᱦᱚ ᱢᱟᱱᱮ ᱠᱚ ᱠᱚᱢ ᱜᱚᱫᱚᱜ ᱛᱟᱞᱮᱭᱟ ᱟᱨᱠᱤ ᱯᱚᱨᱚᱵᱽ ᱠᱚ ᱡᱩᱫᱤ ᱞᱮ ᱪᱟᱞᱟᱜ-ᱟ ᱧᱮᱧᱮᱞ ᱦᱩᱸ᱾
ᱩᱸ ᱛᱟᱦᱚᱞᱮ ᱜᱚᱝᱠᱮ ᱮᱱᱮᱡ ᱥᱮᱨᱮᱧ ᱫᱚ ᱪᱮᱫ ᱞᱮᱠᱟ ᱨᱟᱹᱥᱠᱟᱹ ᱭᱟᱯᱮ ᱟᱯᱮ ᱫᱚ?
ᱦᱮᱸ ᱮᱱᱮᱡ ᱥᱮᱨᱮᱧ ᱫᱚ ᱦᱩᱭ ᱫᱚ ᱦᱩᱭᱩᱜ-ᱟ ᱵᱷᱟᱜᱮ ᱜᱮ ᱱᱚᱜ-ᱚᱭ ᱯᱚᱨᱚᱵᱽ ᱥᱚᱨᱦᱟᱭ ᱠᱚᱨᱮ ᱵᱷᱟᱜᱤ ᱜᱮᱞᱮ ᱨᱟᱹᱥᱠᱟᱹᱭᱟ ᱩᱱᱫᱚ ᱠᱷᱩᱱᱴᱟᱹᱣ ᱠᱷᱩᱱᱴᱟᱹᱣ ᱠᱚᱦᱚᱸ ᱦᱩᱭᱩᱜ ᱛᱟᱞᱮᱭᱟ᱾
ᱦᱩᱸ᱾
ᱟᱨ
ᱯᱮᱲᱟ ᱯᱟᱹᱲᱦᱟᱹ ᱦᱚᱞᱮ ᱱᱮᱣᱛᱟ ᱵᱟᱲᱟ ᱠᱚᱣᱟ᱾ ᱛᱚ ᱚᱱᱟ ᱠᱷᱟᱹᱛᱤᱨ ᱡᱟᱠ ᱡᱚᱢᱚᱠ ᱜᱮ ᱦᱩᱭᱩᱜ ᱛᱟᱦᱮ ᱟᱨᱠᱤ᱾ ᱛᱟᱦᱚᱞᱮ ᱜᱚᱝᱠᱮ ᱟᱵᱤᱱ ᱫᱚ ᱚᱠᱟ ᱯᱚᱱᱚᱛ ᱠᱷᱚᱱᱟᱜ ᱵᱤᱱ ᱞᱟᱹᱭ ᱫᱟ?
ᱚᱭᱮᱥᱴ ᱵᱮᱝᱜᱚᱞ ᱨᱮ ᱱᱚᱣᱟ ᱯᱩᱨᱩᱞᱤᱭᱟᱹ᱾
ᱯᱩᱨᱩᱞᱤᱭᱟᱹ, ᱟᱪᱪᱷᱟ ᱟᱪᱪᱷᱟ᱾ ᱟᱞᱤᱧ ᱫᱚ ᱜᱚᱝᱠᱮ ᱦᱚᱜ-ᱚᱭ ᱵᱟᱸᱠᱩᱲᱟ᱾
ᱛᱟᱦᱚᱞᱮ ᱜᱚᱝᱠᱮ ᱟᱹᱵᱤᱱ ᱫᱚ ᱚᱲᱟᱜ ᱨᱮᱜᱮ ᱢᱮᱱᱟᱜ ᱵᱤᱱᱟ ᱥᱮ ᱵᱟᱡᱟᱨ ᱯᱷᱟᱡᱟᱨ ᱥᱮᱜ ᱵᱤᱱ ᱪᱟᱞᱟᱣ ᱠᱟᱱᱟ?
ᱟᱹᱞᱤᱧ ᱫᱚ ᱵᱟᱡᱟᱨ ᱠᱚᱨᱮ ᱢᱮᱱᱟᱜ ᱞᱤᱧᱟᱹ ᱾
ᱟᱪᱪᱷᱟ ᱟᱪᱪᱷᱟ, ᱦᱮᱸ ᱦᱮᱸ, ᱪᱮᱫᱟᱜ ᱥᱮ ᱜᱟᱹᱰᱤ ᱦᱚᱨᱮᱱ ᱠᱚ ᱟᱸᱡᱚᱢᱚᱜ ᱠᱟᱱᱟ ᱛᱚ᱾
ᱦᱩᱸ᱾
ᱟᱪᱪᱷᱟ ᱾
ᱦᱩᱸ᱾ ᱛᱟᱦᱚᱞᱮ ᱜᱚᱝᱠᱮ ᱚᱱᱮ ᱥᱚᱨᱦᱟᱭ ᱵᱮᱱ ᱞᱟᱹᱭ ᱠᱮᱜ-ᱟ᱾ ᱛᱟᱨ ᱥᱚᱨᱦᱟᱭ ᱨᱮ ᱪᱮᱫ ᱞᱮᱠᱟ ᱢᱟᱱᱮ ᱮᱱᱮᱡ ᱥᱮᱨᱮᱧ ᱠᱚ ᱢᱟᱱᱮ ᱠᱟᱹᱴᱤᱡ ᱵᱮᱱ ᱞᱟᱹᱭ ᱞᱮᱠᱷᱟᱡ ᱠᱟᱹᱴᱤᱡ ᱵᱷᱟᱜᱤ ᱠᱚᱜᱼᱟ᱾
ᱟᱪᱪᱷᱟ᱾ ᱥᱚᱨᱦᱟᱭ ᱨᱮᱫᱚ ᱜᱚᱝᱠᱮ ᱢᱟᱱᱮ ᱟᱹᱰᱤ ᱡᱳᱨ ᱯᱮᱲᱟ ᱯᱟᱹᱣᱲᱟᱹ ᱠᱚ ᱦᱤᱡᱩᱜ ᱛᱟᱞᱮᱭᱟ ᱛᱚ᱾
ᱦᱮᱸ᱾
ᱛᱟᱦᱚᱞᱮ ᱩᱱ ᱥᱚᱢᱚᱭ ᱵᱷᱟᱜᱤ ᱜᱮ ᱢᱟᱱᱮ ᱤᱭᱟᱹ ᱠᱚ ᱦᱩᱭᱩᱜ ᱛᱟᱞᱮᱭᱟ ᱯᱚᱨᱚᱵᱽ ᱠᱚ ᱟᱨᱠᱤ᱾
ᱦᱩᱸ᱾
ᱟᱨ ᱚᱱᱟ ᱥᱚᱨᱦᱟᱭ ᱤᱭᱟᱹ ᱛᱮᱜᱮ ᱟᱨ ᱠᱤ ᱢᱟᱱᱮ ᱠᱷᱩᱱᱴᱟᱹᱣ ᱦᱩᱭᱩᱜ ᱛᱟᱞᱮᱭᱟ ᱩᱱ ᱥᱩᱢᱚᱭ ᱟᱨᱚ ᱢᱟᱱᱮ ᱵᱤᱵᱷᱤᱱ ᱨᱚᱠᱚᱢ ᱢᱟᱱᱮ ᱜᱟᱭᱟᱱ ᱫᱚᱞ ᱠᱚ ᱦᱤᱡᱩᱜᱼᱟ᱾ ᱚᱱᱟ ᱡᱟᱦᱟᱸ ᱯᱚᱸᱭᱛᱟᱞᱤᱥ ᱢᱤᱱᱤᱴ ᱠᱟᱛᱮᱫ ᱮᱠᱟᱝ ᱠᱚ ᱱᱟᱴᱚᱠ᱾ ᱚᱱᱟ ᱠᱚᱦᱚᱸ ᱦᱩᱭᱩᱜ ᱛᱟᱞᱮᱭᱟ ᱟᱞᱮ ᱥᱮᱫ ᱫᱚ ᱟᱨ ᱠᱤ᱾ ᱟᱫᱚ ᱵᱤᱥᱤᱨ ᱵᱷᱟᱜᱽ ᱛᱮᱞᱤᱧ ᱧᱮᱞ ᱠᱟᱜ ᱠᱚᱣᱟ ᱚᱱᱟ ᱯᱩᱨᱩᱞᱤᱭᱟᱹ ᱡᱮᱞᱟ ᱨᱮᱱ ᱜᱮ ᱵᱤᱥᱤ ᱮᱠᱟᱝ ᱠᱚ ᱱᱟᱴᱚᱠ ᱯᱚᱛᱤ ᱡᱳᱜᱤᱛᱟ ᱨᱮᱱ ᱦᱚᱲ ᱫᱚ ᱢᱮᱱᱟᱜ᱾
ᱟᱫᱚ ᱞᱤᱧ ᱧᱮᱞ ᱠᱟᱜ ᱠᱚᱣᱟ ᱵᱷᱟᱜᱤ ᱵᱷᱟᱜᱤ ᱵᱳᱭ ᱦᱚᱸᱠᱚ ᱩᱫᱩᱜ ᱫᱟᱲᱮᱭᱟᱜ-ᱟ᱾ ᱟᱹᱵᱤᱱ ᱡᱩᱫᱤ ᱵᱤᱱ ᱧᱮᱞᱟ, ᱟᱹᱵᱤᱱ ᱫᱚ ᱯᱩᱨᱩᱞᱤᱭᱟᱹ ᱥᱮᱫ ᱨᱮᱱ ᱠᱟᱱᱟ ᱵᱤᱱ ᱛᱚ᱾ ᱦᱳᱭ ᱛᱚ ᱧᱮᱞ ᱠᱟᱜ ᱜᱮᱭᱟ ᱵᱤᱱ᱾ ᱢᱟᱱᱮ ᱟᱹᱰᱤ ᱡᱳᱨ ᱠᱚ ᱚᱵᱷᱤᱱᱚᱭ ᱫᱟᱲᱮᱭᱟᱜ-ᱟ ᱡᱟᱛᱨᱟ ᱞᱮᱠᱟ ᱜᱮᱵᱤᱱ ᱧᱮᱞᱟ ᱟᱨᱠᱤ᱾
ᱧᱮᱞ ᱠᱟᱫ ᱜᱮᱭᱟ ᱞᱤᱧ᱾
ᱦᱮᱸ ᱟᱯᱮ ᱥᱮᱫ ᱨᱮᱱ ᱵᱮᱥᱤ ᱫᱚᱞ ᱠᱚ ᱢᱮᱱᱟᱜ ᱠᱚᱣᱟ ᱟᱨᱠᱤ ᱟᱞᱮ ᱵᱟᱸᱠᱩᱲᱟ ᱨᱮᱫᱚ ᱵᱟᱹᱱᱩᱜ ᱠᱚᱣᱟ ᱠᱚᱢ ᱢᱮᱱᱟᱜ ᱠᱚᱣᱟ᱾ ᱟᱨ ᱚᱱᱟ ᱠᱷᱚᱱᱟᱜ ᱜᱮᱛᱚ ᱥᱚᱢᱟᱡᱽ ᱥᱚᱪᱮᱛᱚᱱ ᱠᱚ ᱨᱟᱠᱟᱵ ᱦᱤᱡᱩᱜ-ᱟ᱾
ᱦᱮᱸ ᱦᱩᱸ᱾
ᱛᱟᱦᱚᱞᱮ ᱜᱚᱝᱠᱮ ᱟᱯᱮ ᱫᱚ ᱢᱟᱱᱮ ᱵᱟᱡᱟᱨ ᱨᱮᱫᱚ ᱟᱫᱚ ᱚᱱᱛᱮ ᱫᱚ ᱠᱟᱹᱢᱤ ᱠᱚ ᱠᱟᱨᱠᱷᱟᱱᱟ ᱠᱚ ᱢᱮᱱᱟᱜ-ᱟ ᱥᱮ ᱵᱟᱝ ᱯᱟᱞᱮ?
ᱢᱮᱱᱟᱜ ᱜᱮᱭᱟ ᱵᱟᱡᱟᱨ ᱠᱚᱨᱮ ᱢᱤᱫ ᱵᱟᱨ᱾
ᱦᱮᱸ ᱟᱪᱪᱷᱟ᱾
ᱡᱟᱦᱟᱸᱭ ᱥᱩᱢᱳᱭ ᱦᱚᱲ ᱫᱚ ᱩᱱᱠᱩ ᱫᱚᱠᱚ ᱠᱟᱹᱢᱤᱭᱮᱫ ᱠᱟᱱ ᱜᱮᱭᱟ ᱠᱚ᱾
ᱦᱮᱸ ᱦᱮᱸ᱾ ᱟᱞᱮ ᱥᱮᱫ ᱫᱚ ᱜᱚᱝᱠᱮ ᱦᱚᱜ-ᱚ ᱱᱚᱶᱟ ᱦᱩᱲᱩ ᱠᱚ ᱨᱚᱦᱚᱭ ᱠᱟᱛᱮᱫ ᱟᱫᱚ ᱢᱟᱱᱮ ᱥᱩᱨ ᱨᱮ ᱚᱱᱠᱟ ᱤᱭᱟᱹ ᱦᱚᱸ ᱵᱟᱹᱱᱩᱜ-ᱟ, ᱠᱚᱞ ᱠᱟᱨᱠᱷᱟᱱᱟ ᱦᱚᱸ ᱵᱟᱹᱱᱩᱜ-ᱟ ᱟᱨ ᱪᱮᱫ ᱦᱚᱸ ᱵᱟᱹᱱᱩᱜ-ᱟ᱾ ᱛᱟᱦᱞᱮ ᱪᱟᱞᱟᱣ ᱦᱩᱭᱩᱜ-ᱟ ᱵᱟᱭᱨᱮ ᱫᱤᱥᱚᱢ ᱜᱮ ᱦᱮᱸ ᱜᱩᱡᱽᱨᱟᱛ, ᱪᱮᱱᱱᱟᱭ᱾ ᱚᱱᱛᱮ ᱜᱮ ᱪᱟᱞᱟᱣ ᱦᱩᱭᱩᱜ-ᱟ᱾ ᱱᱚᱣᱟ ᱠᱚᱨᱮ ᱛᱚ ᱟᱵᱚ ᱣᱮᱥᱴ ᱵᱮᱝᱜᱚᱞ ᱨᱮ ᱚᱱᱠᱟ ᱠᱟᱨᱠᱷᱟᱱᱟ ᱠᱚᱦᱚᱸ ᱵᱟᱹᱱᱩᱜ-ᱟ ᱠᱳᱢᱯᱟᱱᱤ ᱠᱚ ᱢᱮᱱᱟᱜ ᱠᱚᱣᱟ ᱢᱤᱫ ᱵᱟᱨ᱾
ᱦᱩᱸ᱾
ᱥᱮᱛᱚ ᱵᱟᱨᱚ ᱜᱷᱚᱱᱴᱟ ᱠᱚ ᱠᱷᱟᱴᱟᱣᱟ ᱵᱟᱭᱨᱮ ᱦᱳ ᱟᱨ ᱱᱚᱸᱰᱮ ᱦᱚᱸ᱾ ᱦᱮᱸ, ᱟᱨ ᱧᱮᱞ ᱠᱚᱵᱤᱱ ᱥᱩᱨ ᱥᱩᱯᱩᱨ ᱦᱚᱲ ᱫᱚ ᱟᱴᱷ ᱜᱷᱚᱱᱴᱟ ᱛᱮᱠᱚ ᱟᱲᱟᱜ ᱠᱚᱣᱟ᱾ ᱦᱩᱸ ᱟᱫᱚ ᱚᱱᱟ ᱫᱚ ᱢᱟᱹᱞᱤᱠ ᱠᱟᱜ᱾ ᱥᱮ ᱴᱷᱤᱠᱟᱹ ᱫᱟᱨᱟᱜ ᱤᱭᱟᱹ ᱛᱟᱦᱮᱱᱟ ᱥᱮ ᱪᱮᱫ ᱚᱦᱚᱞᱤᱧ ᱞᱟᱹᱭ ᱠᱮᱭᱟ ᱟᱹᱞᱤᱧ ᱫᱚ᱾ ᱵᱟᱭᱨᱮ ᱯᱷᱟᱭᱨᱤ ᱫᱚ ᱵᱟᱹᱞᱤᱧ ᱪᱟᱞᱟᱣ ᱵᱟᱲᱟ ᱠᱟᱱᱟ ᱛᱚ
ᱛᱟᱦᱚᱞᱮ ᱜᱚᱝᱠᱮ ᱱᱚᱜ-ᱚᱭ ᱡᱮ ᱮᱱᱮᱡ ᱥᱮᱨᱮᱧ ᱵᱮᱱ ᱞᱟᱹᱭ ᱠᱮᱫᱟ ᱛᱟᱦᱚᱞᱮ ᱮᱱᱮᱡ ᱥᱮᱨᱮᱧ ᱫᱚ ᱢᱟᱱᱮ ᱟᱵᱚᱣᱟᱜ ᱡᱮᱢᱚᱱ ᱥᱚᱢᱟᱡᱽ ᱨᱮ ᱢᱮᱱᱟᱜ ᱛᱟᱵᱚᱱᱟ ᱛᱩᱱᱫᱟᱹᱜ ᱴᱟᱢᱟᱠ ᱟᱨᱚ ᱡᱮᱢᱚᱱ ᱱᱮᱛᱟᱨ ᱢᱟ ᱚᱰᱚᱠ ᱠᱟᱱ ᱵᱚᱠᱥ ᱢᱟᱭᱤᱠ ᱢᱟᱱᱮ ᱚᱠᱟ ᱴᱟᱜ ᱛᱮ ᱵᱮᱥᱤ ᱟᱵᱮᱱ ᱢᱟᱱᱮ ᱤᱭᱟᱹ ᱵᱮᱱ ᱵᱩᱡᱟ ᱢᱟᱱᱮ
ᱟᱫᱚ ᱚᱱᱟᱫᱚ ᱜᱚᱝᱠᱮᱭ ᱞᱟᱹᱭᱟ ᱟᱵᱚᱣᱟᱜ ᱡᱟᱦᱟᱸ ᱥᱚᱢᱟᱡᱽ ᱨᱮᱱᱟᱜ
ᱦᱩᱸ
ᱚᱱᱟ ᱫᱚ ᱴᱟᱢᱟᱠ ᱛᱩᱢᱫᱟᱜ ᱜᱮ ᱢᱟᱱᱮ ᱥᱚᱨᱮᱥᱟ ᱟᱨᱠᱤ᱾
ᱦᱮᱸ
ᱟᱫᱚ ᱫᱤᱠᱩ ᱠᱚᱫᱚ ᱢᱟᱭᱤᱠ ᱰᱚᱢ ᱩᱱᱠᱩ ᱚᱱᱟ ᱠᱚ ᱥᱚᱨᱮᱥᱟ᱾ ᱛᱚ ᱟᱵᱚᱣᱟᱜ ᱫᱚ ᱱᱚᱣᱟ ᱜᱮ ᱛᱟᱵᱚᱱ, ᱦᱚᱭᱛᱚ ᱱᱮᱛᱟᱨ ᱢᱟᱭᱤᱠ ᱡᱟᱹᱭᱤᱠ ᱠᱚ ᱠᱚᱨᱟᱣ ᱫᱟ ᱟᱨᱠᱤ ᱰᱤᱡᱮ ᱵᱚᱠᱥ ᱠᱚ᱾
ᱵᱟᱦᱟ ᱥᱚᱨᱦᱟᱭ ᱠᱚᱨᱮ ᱧᱮᱞᱚᱜ ᱵᱟᱦᱟ ᱠᱚᱨᱮ ᱧᱮᱞᱚᱜ ᱠᱟᱱᱟ ᱵᱟᱦᱟ ᱥᱚᱨᱚᱨᱟᱭ ᱾
ᱵᱟᱝ ᱜᱚᱝᱠᱮ ᱵᱟᱦᱟ ᱥᱚᱨᱦᱟᱭ ᱠᱚᱨᱮ ᱫᱚ ᱥᱚᱨᱦᱟᱭ ᱠᱚᱨᱮ ᱦᱩᱭ ᱫᱟᱲᱮᱭᱟᱜ-ᱟ᱾
ᱦᱮᱸ ᱵᱟᱦᱟ ᱨᱮᱫᱚ ᱢᱟᱱᱮ ᱯᱨᱟᱭ ᱜᱮᱞᱮ ᱧᱮᱞᱚᱜ ᱠᱟᱱᱟ ᱚᱱᱮ ᱡᱟᱞᱮ ᱦᱤᱞᱳᱜ ᱾
ᱟᱪᱪᱷᱟ᱾
ᱦᱮᱸ᱾
ᱟᱞᱮ ᱥᱮᱫ ᱫᱚ ᱚᱱᱟ ᱵᱟᱦᱟ ᱴᱟᱭᱤᱢ ᱢᱟᱭᱤᱠ ᱢᱟᱹᱭᱤᱠ ᱫᱚ ᱵᱟᱠᱚ ᱠᱚᱨᱟᱣᱟ ᱟᱨᱠᱤ ᱾
ᱦᱮᱸ
ᱟᱞᱮ ᱫᱚ ᱡᱟ ᱦᱳᱭᱳᱜᱼᱟ ᱴᱟᱢᱟᱠ ᱛᱩᱢᱫᱟᱜ ᱟᱛᱮᱜ ᱜᱮ ᱱᱟᱭᱠᱮ ᱟᱹᱜᱩ, ᱤᱫᱤ᱾ ᱚᱱᱟ ᱛᱮᱜᱮ ᱦᱩᱭᱩᱜ ᱛᱟᱞᱮᱭᱟ ᱢᱟᱭᱤ ᱴᱟᱭᱤᱠ ᱫᱚ ᱵᱟᱝ ᱟᱨᱠᱤ ᱾
ᱠᱟᱨᱚᱱ ᱟᱢᱟᱜ ᱫᱚ ᱟᱵᱚᱣᱟᱜ ᱥᱚᱢᱟᱡᱽ ᱨᱮᱱᱟᱜ ᱛᱚ ᱤᱭᱟᱹ ᱠᱟᱱᱟ ᱥᱮ ᱚᱱᱟ ᱠᱚᱫᱚ ᱾
ᱦᱮᱸ ᱦᱩᱸ ᱦᱩᱸ
ᱦᱩᱸ ᱚᱱᱟ ᱠᱚ ᱵᱟᱹᱜᱤ ᱦᱤᱲᱤᱧ ᱞᱮᱠᱷᱟᱱ ᱠᱤ ᱜᱟᱱᱚᱜᱼᱟ?
ᱦᱮᱸ ᱦᱮᱸ᱾
ᱦᱩᱸ
ᱯᱟᱹᱤᱞ ᱦᱟᱯᱲᱟᱢ ᱠᱚᱴᱷᱮᱡ ᱠᱷᱚᱡ ᱵᱚᱱ ᱧᱮᱞ ᱟᱹᱜᱩᱭ ᱫᱟᱵᱚᱱ ᱾
ᱦᱮᱸ ᱦᱮᱸ
ᱦᱮᱸ
ᱟᱨ ᱱᱮᱛᱟᱨ ᱢᱟ ᱰᱤᱡᱤᱴᱤᱝ ᱡᱩᱜᱽ ᱦᱩᱭ ᱠᱟᱛᱮᱫ ᱵᱟᱯᱞᱟ ᱚᱲᱟᱜ ᱠᱚᱨᱮ ᱦᱚᱸ ᱾ ᱠᱟᱬ ᱠᱚᱠᱚ ᱪᱷᱟᱯᱟᱭᱮᱫ ᱛᱟᱵᱚᱱᱟ ᱟᱵᱚᱣᱟᱜ ᱫᱚ ᱜᱤᱨᱟᱹ ᱯᱚᱴᱚᱢ ᱢᱮᱱᱟᱜᱼᱟ ᱾ ᱦᱮᱸ ᱥᱮ ᱠᱤᱱᱛᱩ ᱚᱱᱟ ᱫᱚ ᱵᱟᱝ ᱱᱮᱛᱟᱨ ᱠᱟᱬᱠᱚ ᱠᱚ ᱪᱷᱟᱯᱟᱭᱮᱫᱟ ᱾ ᱟᱭ ᱩᱢᱩᱠ ᱧᱩᱛᱩᱢ ᱛᱩᱥᱩᱠ ᱧᱩᱛᱩᱢ ᱾
ᱦᱮᱸ
ᱛᱟᱨ ᱞᱟᱦᱟ ᱨᱮᱜᱮ ᱡᱷᱚᱛᱚ ᱠᱚ ᱵᱟᱲᱟᱭ ᱠᱮᱫᱟ ᱟᱨᱠᱤ ᱾
ᱦᱮᱸ
ᱚᱱᱟ ᱠᱚ ᱢᱟᱱᱟᱣ ᱥᱮ ᱤᱭᱟᱹᱭ ᱦᱩᱭᱩᱜ ᱛᱟᱵᱚᱱᱟ ᱾
ᱦᱮᱸ ᱦᱮᱸ
ᱟᱫᱚ ᱞᱟᱹᱭ ᱦᱩᱭᱩᱜ ᱛᱟᱵᱚᱱᱟ ᱡᱮ ᱱᱚᱣᱟ ᱠᱚᱫᱚ ᱟᱵᱚᱣᱟᱜ ᱫᱚ ᱵᱟᱝ ᱠᱟᱱᱟ ᱟᱵᱚᱫ ᱫᱚ ᱜᱤᱨᱟᱹ ᱯᱚᱴᱚᱢ ᱜᱮ ᱢᱮᱱᱟᱜ ᱛᱟᱵᱚᱱᱟ ᱾
ᱦᱮᱸ ᱦᱮᱸ
ᱦᱩᱸ ᱛᱟᱦᱞ ᱛᱟᱦᱚᱞᱮ ᱜᱚᱝᱠᱮ ᱚᱱᱮ ᱵᱮᱱ ᱞᱟᱹᱭ ᱠᱮᱫᱟ ᱵᱤᱨ ᱫᱤᱥᱚᱢ ᱛᱟᱦᱚᱞᱮ ᱩᱫ ᱠᱚᱫᱚ ᱚᱢᱚᱱᱚᱜ ᱠᱟᱱᱟ ᱥᱮ ᱵᱟᱝ?
ᱦᱮᱸ ᱜᱚᱝᱠᱮ ᱩᱫ ᱠᱚᱫᱚ ᱚᱢᱚᱱᱱᱟ ᱟᱹᱰᱤ ᱡᱳᱨ ᱜᱮ ᱟᱫᱚ ᱾
ᱦᱩᱸ
ᱱᱮᱛᱟᱨ ᱟᱫᱚ ᱵᱟᱝ ᱧᱟᱢᱚᱜ ᱠᱟᱱᱟ ᱢᱟᱱᱮ ᱪᱟᱵᱟ ᱟᱠᱟᱱᱟ ᱟᱫᱚ ᱥᱚᱵᱫᱤᱱ ᱠᱤ ᱚᱱᱟ ᱫᱚ ᱵᱟᱝ ᱩᱰᱩᱠᱚᱜᱼᱟ ᱛᱚ᱾
ᱚᱱᱟ ᱡᱚᱠᱷᱚᱱ ᱥᱤᱡᱤᱱ ᱠᱚ ᱦᱩᱭᱩᱜᱼᱟ᱾ ᱩᱱᱥᱩᱢᱟᱹᱭ ᱩᱰᱩᱠᱚᱜᱼᱟ ᱟᱨᱠᱤ ᱱᱮᱛᱟᱨ ᱫᱚ
ᱦᱩᱸ
ᱚᱱᱟ ᱵᱩᱱᱩᱢ ᱠᱚᱨᱮ ᱧᱟᱢᱚᱜ ᱜᱮᱭᱟ ᱚᱱᱟ ᱚᱨᱛᱚᱫ ᱩᱫ ᱠᱚ ᱱᱮᱛᱟᱨ ᱟᱨᱠᱤ ᱵᱟᱹᱭ ᱵᱟᱹᱭᱛᱮ ᱱᱚᱜᱼᱚᱭ ᱯᱚᱨᱚᱵᱽ ᱠᱚ ᱦᱤᱡᱩᱜ ᱠᱟᱱᱟ ᱦᱮᱸ ᱩᱱ ᱥᱚᱢᱚᱭ ᱦᱚᱸᱠᱚ ᱧᱟᱢᱚᱜᱼᱟ᱾
ᱦᱩᱸ
ᱫᱚ ᱯᱚᱨᱚᱵ ᱩᱫ ᱢᱟᱱᱮ ᱩᱫ ᱦᱚᱸ ᱵᱤᱵᱷᱤᱱᱱᱚ ᱨᱚᱠᱚᱢ ᱜᱮᱭᱟ ᱛᱚ ᱦᱩᱸ ᱛᱟᱦᱚᱞᱮ ᱟᱯᱮᱥᱮᱫ ᱫᱚ ᱜᱚᱝᱠᱮ ᱚᱱᱟ ᱠᱚᱫᱚ ᱧᱟᱢᱚᱜ ᱟᱥᱮ ᱵᱟᱝ ᱳᱫ ᱠᱚ ᱯᱩᱴᱠᱟᱹ ᱦᱩᱸ᱾ ᱥᱮᱸᱫᱽᱨᱟ ᱠᱚ ᱪᱮᱫ ᱞᱮᱠᱟᱯᱮ ᱥᱮᱸᱫᱽᱨᱟᱭᱟ ᱵᱤᱨ ᱠᱚ ᱨᱮ ᱟᱨᱠᱤ
ᱡᱮᱢᱚᱱ ᱟᱵᱚᱣᱟᱜ ᱫᱤᱥᱚᱢ ᱥᱮᱸᱫᱽᱨᱟ ᱫᱚ ᱢᱮᱱᱟᱜ ᱛᱟᱵᱚᱱ ᱜᱮᱭᱟ ᱵᱟᱦᱟ ᱠᱚᱨᱮ
ᱦᱮᱸ᱾
ᱚᱱᱟ ᱵᱟᱨᱮ ᱛᱮᱦᱚᱸ ᱟᱨᱚ ᱢᱟᱱᱮ ᱥᱮᱸᱫᱽᱨᱟ ᱞᱮ ᱪᱟᱞᱟᱜ ᱜᱮᱭᱟᱞᱮ ᱢᱟᱱᱮ ᱯᱟᱥᱮᱨ ᱟᱹᱛᱩ ᱠᱚᱨᱮ ᱛᱚᱠᱷᱚᱱ ᱫᱚ ᱨᱩᱰᱟᱹ ᱠᱚ, ᱪᱮᱢᱮᱧ ᱠᱚ ᱦᱮᱸ ᱟᱭᱢᱟ ᱡᱤᱵ ᱡᱤᱭᱟᱹᱞᱤ ᱠᱚ ᱜᱚᱡ ᱦᱩᱭᱩᱜ ᱜᱮᱭᱟ᱾
ᱟᱪᱪᱷᱟ ᱦᱩᱸ ᱾ ᱟᱞᱮᱥᱮᱫ ᱦᱚᱸ ᱚᱱᱠᱟ ᱟᱹᱰᱤ ᱨᱚᱠᱚᱢ ᱠᱚ ᱧᱟᱢᱚᱜᱼᱟ ᱟᱨᱠᱤ
ᱦᱩᱸ᱾
ᱟᱞᱮ ᱫᱚ ᱡᱚᱠᱷᱚᱱ ᱢᱟᱱᱮ ᱦᱩᱲᱩ ᱠᱚ ᱤᱨᱚᱜᱼᱟ ᱥᱮ ᱛᱟᱨᱯᱚᱨ ᱚᱱᱟ ᱠᱷᱮᱛ ᱥᱮᱫ ᱢᱟᱱᱮ ᱫᱚᱢᱮ ᱤᱭᱟᱹ ᱠᱚ ᱛᱟᱦᱮᱱᱟ ᱟᱨᱠᱤ ᱜᱩᱰᱩ ᱠᱚ᱾